ᱦᱮᱸ ᱟᱸᱡᱚᱢ ᱫᱟᱲᱟᱹᱧ᱾
ᱛᱩ᱾
ᱛᱟᱦᱚᱞᱮ ᱜᱚᱝᱠᱮ ᱱᱟᱯᱟᱭ ᱵᱟᱲᱟ ᱜᱮ ᱛᱚ
ᱦᱮᱸ ᱱᱟᱯᱟᱭ ᱵᱟᱲᱟ ᱜᱮ ᱦᱮᱸ ᱚᱲᱟᱜ ᱠᱚᱨᱮ ᱦᱚᱸ
ᱚ
ᱦᱮᱞᱳ᱾ ᱦᱮᱸ ᱞᱟᱹᱭ ᱵᱤᱱ?
ᱪᱮᱫ ᱮᱢ ᱪᱤᱠᱟᱹᱭ ᱫᱟ?
ᱦᱮᱸ ᱜᱚᱝᱠᱮ ᱦᱚᱸ ᱚᱭ ᱫᱩᱲᱩᱵ ᱦᱳᱭ ᱠᱟᱱᱟ, ᱩᱸ᱾ ᱚᱲᱟᱜ ᱠᱚᱨᱮᱜ ᱜᱮ ᱦᱩᱸ᱾
ᱪᱮᱞᱠᱟ ᱫᱟᱜ ᱵᱟᱲᱟ
ᱦᱮᱸ ᱫᱟᱜ ᱵᱟᱲᱟ ᱜᱚᱢᱠᱮ ᱦᱚᱞᱟ ᱫᱚ ᱵᱷᱟᱜᱤ ᱜᱮ ᱫᱟᱜ ᱠᱮᱫᱟᱭ ᱦᱮᱸ ᱟᱹᱰᱤ ᱫᱤᱱ ᱯᱚᱨᱮ ᱫᱟᱜ ᱠᱮᱫᱟᱭ ᱠᱤᱱᱛᱩ ᱦᱚᱞᱟ ᱫᱚ ᱵᱷᱟᱜᱮ ᱜᱮ ᱫᱟᱜ ᱠᱮᱫᱟᱭ ᱩᱸ ᱪᱟᱨᱟ ᱠᱚᱢᱟ ᱜᱚᱝᱠᱮ ᱠᱮ ᱵᱟᱞᱮ ᱜᱤᱲᱤ ᱟᱠᱟᱫ ᱛᱟᱦᱮᱸᱫ ᱢᱟᱱᱮ ᱵᱟᱹᱭᱦᱟᱹᱲ ᱠᱚᱞᱮ ᱜᱤᱲᱤ ᱞᱮᱫᱟ ᱜᱷᱩᱴᱩ ᱠᱚᱫᱚ ᱵᱟᱞᱮ ᱜᱤᱲᱤ ᱟᱠᱟᱫ ᱛᱟᱦᱮᱸᱫ ᱦᱩᱸ ᱟᱨ ᱜᱚᱝᱠᱮ ᱦᱩᱞ ᱢᱟᱦᱟᱸ ᱪᱮᱠᱟ ᱯᱮ ᱢᱟᱱᱟᱣ ᱠᱮᱫᱟ ᱦᱚᱞᱟ ᱫᱚ
ᱢᱟᱱᱟᱣ ᱦᱩᱭᱮᱱ ᱜᱮᱭᱟ ᱜᱚᱝᱠᱮ ᱡᱮᱢᱚᱱ ᱟᱞᱮ ᱫᱚ ᱯᱮᱭᱟ ᱯᱮ ᱱᱤᱭᱟᱹ ᱟᱹᱛᱩ ᱢᱤᱫᱴᱮᱱ ᱢᱤᱫᱴᱮᱱ ᱦᱮᱱᱟᱜ ᱛᱟᱞᱮᱭᱟ ᱢᱩᱨᱛᱤ ᱟᱨᱠᱤ ᱟᱫᱚ ᱚᱱᱟ ᱢᱩᱨᱛᱤ ᱨᱮᱜᱮ ᱟᱨᱠᱤ ᱪᱟᱞᱟᱣ ᱦᱩᱭᱱᱟ ᱯᱩᱡᱟᱹ ᱵᱟᱲᱟ ᱦᱩᱭ ᱱᱟ ᱤᱭᱟᱹ ᱪᱟᱣᱞᱮ ᱠᱚ ᱛᱟᱦᱮᱸ ᱞᱮᱱᱟ ᱚᱱᱟ ᱠᱚ ᱥᱳᱲᱮ ᱵᱟᱲᱟ ᱠᱟᱛᱮᱫ ᱠᱷᱟᱣᱟ ᱵᱟᱲᱟ ᱦᱩᱭᱱᱟ
ᱦᱮᱸ ᱦᱮᱸ
ᱵᱷᱟᱞᱮ ᱜᱮ ᱢᱟᱱᱟᱣ ᱦᱩᱭᱱᱟ ᱟᱨᱠᱤ
ᱚ ᱜᱚᱝᱠᱮ ᱛᱟᱦᱚᱞᱮ ᱤᱭᱟᱹ ᱛᱤᱱ ᱜᱚᱴᱮᱱ ᱯᱟᱲᱟ ᱛᱮᱯᱮ ᱤᱭᱟᱹ ᱠᱮᱫᱟ
ᱟᱞᱮ ᱯᱩᱱᱭᱟᱹ ᱯᱩᱱᱭᱟᱹ ᱯᱩᱱᱭᱟᱹ ᱟᱨᱦᱚᱸ ᱠᱚ ᱛᱟᱦᱮᱸ ᱞᱮᱱ ᱜᱮᱭᱟ ᱵᱟᱦᱮᱨᱮ ᱨᱮᱱ ᱟᱠᱷᱟᱡ ᱵᱟᱲᱟ ᱞᱮᱱ ᱜᱮᱭᱟ ᱠᱚ
ᱦᱮᱸ ᱦᱮᱸ
ᱟᱫᱚ ᱟᱞᱮᱭᱟᱜ ᱡᱟᱦᱟᱸ ᱦᱮᱱᱟᱜ ᱛᱟᱞᱮᱭᱟ ᱟᱨᱠᱤ ᱠᱚᱢᱤᱴᱤ ᱯᱮ ᱟᱨᱠᱤ ᱯᱩᱱᱭᱟᱹ ᱯᱟᱲᱟ ᱨᱮᱱᱟᱜ
ᱚ ᱜᱚᱢᱠᱮ ᱛᱟᱦᱚᱞᱮ ᱚᱱᱮ ᱨᱳᱰ ᱨᱮᱞᱤ ᱠᱚ ᱦᱳᱭ ᱞᱮᱱᱟ ᱥᱮ ᱵᱟᱝ
ᱵᱟ ᱵᱟ
ᱚ ᱚᱱᱟ ᱠᱚᱫᱚ ᱵᱟᱝ ᱦᱩᱭ ᱠᱟᱱᱟ
ᱚᱱᱟ ᱠᱚᱫᱚ ᱵᱟᱦ
ᱟᱨ ᱛᱟᱦᱚᱞᱮ ᱜᱚᱝᱠᱮ ᱚᱱᱟ ᱡᱟᱦᱟᱱᱟᱜ ᱮᱸ ᱚᱱᱩᱥᱴᱷᱟᱱ ᱠᱚᱯᱮ ᱫᱚᱦᱚ ᱞᱮᱫᱟ
ᱚᱱᱩᱥᱴᱷᱟᱱ ᱫᱚ ᱵᱟᱝ ᱚᱱᱩᱥᱴᱷᱟᱱ ᱫᱚ ᱟᱞᱮ ᱱᱚᱰᱮ ᱫᱚ ᱵᱟᱞᱮ ᱩᱱᱟᱹᱜ ᱞᱟᱹᱴᱩ ᱫᱚ ᱵᱟᱞᱮ ᱠᱚᱨᱟᱣ ᱫᱟᱲᱮ ᱟᱠᱟᱫᱟ
ᱚ
ᱚᱱᱩᱥᱴᱷᱟᱱ ᱫᱚ ᱵᱟᱠᱷᱟᱡ ᱛᱚ ᱥᱩᱨ ᱨᱮ ᱟᱨᱚ ᱮᱴᱟᱜ ᱨᱮ ᱦᱩᱭᱱᱟ ᱚᱸᱰᱮ ᱠᱚ ᱫᱚᱦᱚ ᱵᱟᱲᱟ ᱞᱮᱫ ᱜᱮᱭᱟ ᱯᱟᱛᱟ ᱮᱱᱮᱡ ᱠᱚ ᱵᱷᱮᱡᱟ ᱛᱩᱧ ᱠᱚ ᱥᱚᱨᱦᱟᱭ ᱮᱱᱮᱡ ᱠᱚ ᱟᱨ ᱠᱤ ᱚᱱᱟ ᱠᱚ ᱟᱵᱚᱣᱟᱜ ᱥᱟᱥᱠᱨᱤᱛᱤ ᱡᱟᱦᱟᱸ ᱢᱮᱱᱟᱜ ᱛᱟᱵᱚᱱᱟ ᱚᱱᱩᱥᱴᱷᱟᱱ ᱠᱚ ᱚᱱᱟ ᱠᱚᱦᱚᱸ ᱫᱚᱦᱚ ᱤᱫᱤ ᱫᱚᱨᱠᱟᱨ ᱠᱟᱱ ᱛᱟᱵᱚᱱᱟ ᱪᱮᱫᱟᱜ ᱥᱮ ᱦᱤᱲᱤᱧᱚᱜ-ᱟ ᱵᱟᱠᱷᱟᱡ ᱚᱱᱟ ᱠᱚᱦᱚᱸ ᱦᱮᱸ ᱥᱮ
ᱟᱫᱚ ᱛᱟᱦᱚᱞᱮ ᱜᱚᱝᱠᱮ ᱩᱱᱠᱩ ᱫᱚ ᱡᱟᱦᱟᱸ ᱯᱟᱛᱟ ᱮᱱᱮᱡ ᱠᱚ ᱫᱚᱦᱚ ᱞᱮᱫᱟ ᱛᱤᱱᱟᱹᱜ ᱴᱤᱢ ᱨᱮᱱᱟᱜ ᱠᱚ ᱫᱚᱦᱚ ᱞᱮᱫᱟ?
ᱫᱚᱦᱚ ᱞᱮᱫᱟ ᱠᱚ ᱚᱱᱟ ᱫᱚ ᱪᱷᱚᱴᱤ ᱴᱤᱢ ᱠᱚ ᱛᱟᱦᱮᱸ ᱞᱮᱱᱟ
ᱚ
ᱪᱷᱚᱴᱤ ᱴᱤᱢ ᱠᱚ ᱛᱟᱦᱮᱸ ᱞᱮᱱᱟ ᱟᱫᱚ ᱩᱱᱠᱩ ᱜᱮ ᱯᱷᱟᱥᱴ ᱥᱮᱠᱮᱱᱰ ᱠᱟᱛᱮᱜ ᱠᱚ ᱮᱢᱟᱜ ᱠᱚᱣᱟ
ᱚ ᱜᱚᱝᱠᱮ ᱛᱟᱦᱚᱞᱮ ᱚᱱᱟ ᱥᱤᱨᱯᱟᱹ ᱫᱚ ᱪᱮᱫ ᱠᱚ ᱫᱚᱦᱚ ᱞᱮᱫᱟ?
ᱥᱤᱨᱯᱟᱹ ᱫᱚ ᱛᱟᱦᱮᱸ ᱞᱮᱱᱟ ᱟᱸᱻ ᱯᱚᱭᱥᱟ ᱜᱮ ᱛᱟᱦᱮᱸ ᱞᱮᱱᱟ ᱛᱤᱱᱟᱹᱜ ᱜᱟᱱᱪᱚ ᱵᱟᱹᱞᱤᱧ ᱞᱟᱹᱭ ᱫᱟᱲᱮᱭᱟᱜ ᱠᱟᱱᱟ ᱩᱱᱟᱹᱜ ᱴᱷᱤᱠ
ᱚ ᱦᱮᱸ ᱛᱚ
ᱚᱱᱟ ᱫᱚ ᱠᱟᱹᱴᱤᱡ ᱠᱟᱹᱴᱤᱡ ᱞᱮ ᱯᱷᱟᱨᱟᱠ ᱧᱚᱜ ᱜᱮᱭᱟ ᱛᱚ ᱵᱟᱞᱮ ᱪᱟᱞᱟᱣ ᱟᱠᱟᱱᱟ ᱛᱚᱵᱮ ᱠᱷᱚᱵᱚᱨ ᱞᱤᱧ ᱟᱸᱡᱚᱢ ᱮᱫᱟ ᱚᱱᱠᱟ ᱜᱮ
ᱛᱟᱦᱚᱞᱮ ᱜᱚᱝᱠᱮ ᱚᱱᱟ ᱟᱯᱮ ᱥᱩᱨ ᱥᱩᱯᱩᱨ ᱠᱚᱨᱮ ᱠᱤ ᱮᱠᱴᱩ ᱥᱟᱺᱜᱤᱧ ᱨᱮᱦᱚᱸ ᱢᱟᱱᱮ ᱮᱠᱟᱝᱠᱚ ᱱᱟᱴᱚᱠ ᱠᱚ ᱵᱟᱝ ᱠᱚ ᱫᱚᱦᱚ ᱠᱟᱫᱟ
ᱚᱝᱠᱟᱱ ᱠᱚ ᱱᱟᱴᱚᱠ ᱦᱮᱸ ᱚᱱᱟ ᱠᱚ ᱱᱟᱴᱚᱠ ᱫᱚ ᱵᱟᱝ ᱦᱩᱭ ᱵᱟᱲᱟ ᱟᱠᱟᱱᱟ ᱡᱟᱦᱟᱸ ᱵᱮᱱ ᱞᱟᱹᱭᱫᱟ ᱠᱚᱢᱯᱤᱴᱤᱥᱮᱱ ᱞᱮᱠᱟ
ᱦᱮᱸ ᱦᱮᱸ ᱦᱳᱭ ᱦᱳᱭ
ᱠᱚᱢᱯᱤᱴᱤᱥᱮᱱ ᱠᱷᱟᱱ ᱫᱚ ᱵᱟᱝ ᱦᱩᱭ ᱟᱠᱟᱱᱟ
ᱚ
ᱚᱱᱟ ᱠᱚᱫᱚ ᱫᱚᱦᱚ ᱵᱟᱝ ᱟᱫᱚ ᱦᱩᱭ ᱞᱮᱱ ᱜᱮᱭᱟ ᱥᱮ ᱪᱮᱫ ᱚᱱᱠᱟ ᱠᱷᱚᱵᱚᱨ ᱫᱚ ᱵᱟᱞᱤᱧ ᱧᱮᱞ ᱟᱠᱟᱫ-ᱟ ᱵᱟᱞᱤᱧ ᱟᱸᱚᱢ ᱟᱠᱟᱫᱟ ᱦᱟᱸᱜ ᱚᱱᱟᱛᱮ ᱟᱯᱮ ᱚᱱᱛᱮ ᱛᱚᱵᱮ ᱫᱚᱦᱚᱞ ᱜᱮᱭᱟ ᱠᱚ ᱥᱮ ᱪᱮᱫ ᱾
ᱦᱮᱸ ᱜᱚᱝᱠᱮ ᱟᱞᱮ ᱱᱚᱛᱮ ᱮᱠᱟᱝᱠᱚ ᱱᱟᱴᱚᱠ ᱫᱚᱠᱚ ᱫᱚᱦᱚ ᱞᱮᱫᱟ ᱢᱤᱫ ᱡᱟᱭᱜᱟ ᱨᱮᱫᱚ ᱾ ᱟᱫᱚ ᱦᱮᱸ ᱟᱴ ᱴᱤ ᱴᱤᱢ ᱜᱟᱱ ᱠᱚ ᱦᱩᱭ ᱞᱮᱱᱟ ᱾
ᱚ ᱚ᱾
ᱛᱟᱦᱚᱞᱮ ᱚᱱᱟ ᱪᱟᱞᱟᱣ ᱫᱚ ᱜᱚᱝᱠᱮ ᱵᱟᱝ ᱦᱩᱭᱩ ᱟᱠᱟᱱᱟ ᱾ ᱠᱟᱱᱟ ᱛᱟᱦᱞᱮ ᱚᱱᱟ ᱟᱞᱮᱜᱮ ᱠᱞᱟᱵᱽ ᱯᱟᱦᱴᱟ ᱠᱷᱚᱱ ᱢᱮᱫᱴᱮᱱ ᱟᱞ ᱞᱮ ᱢᱟᱱᱮ ᱢᱚᱬᱮ ᱯᱟᱲᱟ ᱛᱮ ᱢᱤᱫᱴᱮᱱ ᱤᱭᱟᱹ ᱞᱮ ᱫᱚᱦᱚ ᱞᱮᱫᱟ ᱾ ᱚᱱᱟ ᱯᱟᱛᱟ ᱮᱱᱮᱡ ᱠᱚᱦᱚᱸ ᱦᱩᱭᱱᱟ, ᱦᱮᱸ ᱞᱟᱜᱽᱬᱮ ᱰᱟᱱᱴᱟ ᱠᱚ ᱚᱱᱟ ᱠᱚ ᱾ ᱦᱳ ᱮᱱᱮᱡ ᱠᱚ ᱦᱩᱭᱱᱟ ᱦᱟᱸ ᱛᱟᱯᱚᱨᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚᱣᱟᱜ ᱾ ᱚᱱᱟ ᱯᱨᱳᱜᱨᱟᱢ ᱠᱚ, ᱚᱝᱠᱚ ᱫᱟᱹᱲ ᱠᱚ, ᱛᱟᱯᱚᱨᱮ ᱚᱱᱚᱬᱦᱮᱸ ᱠᱚ ᱾ ᱢᱟᱱᱮ ᱥᱤᱫᱩ ᱠᱟᱹᱱᱦᱩ ᱤᱫᱤ ᱠᱟᱛᱮᱫ ᱜᱮ ᱾
ᱦᱮᱸ ᱦᱮᱸ ᱦᱮᱸ ᱾
ᱛᱟᱦᱚᱞᱮ ᱚᱱᱟ ᱠᱚ ᱤᱭᱟᱹ ᱠᱟᱛᱮᱜ ᱜᱮ ᱚᱱᱠ ᱮᱢᱚᱱ ᱴᱟᱭᱤᱢ ᱨᱮ ᱫᱟᱜ ᱠᱮᱫᱟᱭ ᱛᱟᱦᱚᱞᱮ ᱾ ᱠᱟᱹᱴᱤᱡ ᱜᱚ ᱤᱭᱟᱹᱭᱱᱟ ᱮᱸᱴᱠᱮᱴᱚᱬᱮ ᱥᱤᱨᱡᱟᱹᱣ ᱮᱱᱟ ᱛᱟᱨ ᱢᱚᱫᱽᱫᱷᱮ ᱜᱮ ᱾ ᱵᱷᱠᱤ ᱵᱷᱟᱵ ᱛᱮᱜᱮ ᱚᱱᱠᱟ ᱯᱟᱨᱚᱢ ᱮᱱᱟ ᱾
ᱦᱮᱸᱫᱚ ᱟᱨᱠᱤ ᱡᱟᱦᱟᱸ ᱞᱮᱠᱟ ᱜᱮ ᱠᱟᱹᱢᱤ ᱛᱚ ᱯᱩᱨᱟᱹᱣ ᱠᱟᱜ ᱞᱟᱜᱟᱜᱼᱟ, ᱫᱟ ᱡᱮᱨᱚᱲ ᱜᱮ ᱪᱤᱠᱟᱹᱭᱟᱵᱮᱱ ᱟᱫᱚ ᱚᱥᱢᱚᱭ ᱨᱮ ᱟᱫᱚ ᱟᱞᱮ ᱱᱚᱛᱮ ᱫᱚ ᱮᱴᱠᱮᱴᱚᱬᱮ ᱫᱚ ᱵᱟᱝ ᱦᱩᱭ ᱞᱮᱱᱟ ᱾ ᱛᱟᱨᱯᱚᱨᱮ ᱱᱚᱛᱮ ᱫᱚ ᱟᱹᱭᱩᱵ ᱵᱮᱲᱟ ᱫᱟᱜ ᱡᱚᱨᱣᱟ ᱟᱠᱟᱱᱟ ᱾
ᱚ ᱚ ᱾
ᱚᱱᱟᱛᱮ ᱟᱫᱚ ᱡᱚᱛᱚ ᱠᱟᱹᱢᱤ ᱜᱮ ᱪᱤᱠᱟᱹᱣ ᱵᱟᱲᱟ ᱠᱟᱛᱮᱜ ᱜᱮ ᱟᱫᱚ ᱚᱥᱩᱵᱤᱫᱷᱟ ᱫᱚ ᱵᱟᱝ ᱦᱩᱭ ᱞᱮᱱᱟ ᱾ ᱟᱫᱚ ᱟᱯᱮ ᱚᱱᱛᱮ ᱫᱚᱦᱚ ᱴᱷᱤᱠ ᱛᱟᱦᱮ ᱛᱤᱠᱤᱱ ᱾
ᱦᱮᱸ ᱯᱟᱸᱪᱴᱟ ᱚᱱᱠᱟ ᱯᱟᱸᱪᱴᱟ ᱥᱮᱫ ᱜᱮ ᱫᱟᱜ ᱫᱟᱜ ᱤᱭᱟᱹᱭᱟ ᱾
ᱚᱻ ᱱᱚᱛᱮ ᱚᱱᱠᱟᱜ ᱜᱮ ᱟᱨᱠᱤ ᱾
ᱦᱩᱸ ᱾ ᱱᱚᱰᱮ ᱫᱚ ᱜᱚᱝᱠᱮ ᱢᱟᱱᱮ ᱟᱭᱢᱟ ᱦᱚᱲᱟ ᱜᱮ ᱮᱨᱮᱧᱡᱢᱮᱱᱴ ᱛᱟᱦᱮᱸ ᱞᱮᱱᱟ ᱦᱮᱸ ᱾
ᱚ ᱚ ᱾
ᱚᱱᱟ ᱠᱷᱟᱹᱛᱤᱨ ᱜᱮ ᱠᱟᱹᱴᱤᱡ ᱡᱮ ᱡᱮᱢᱚᱱ ᱫᱚᱠᱚ ᱾ ᱯᱨᱚᱛᱷᱚᱢ ᱯᱚᱛᱷᱚᱢ ᱡᱟᱦᱟᱸ ᱠᱚ ᱤᱭᱟᱹ ᱫᱩᱲᱩᱵ ᱮᱱᱟ ᱛᱟᱦᱞᱮ ᱩᱱᱠᱩ ᱫᱚᱠᱚ ᱧᱟᱢ ᱞᱮᱫᱟ ᱛᱟᱦᱞᱮ ᱯᱚᱨᱮ ᱛᱮᱫᱚ ᱠᱟᱹᱴᱤᱡ ᱠᱚ ᱫᱟᱜ ᱠᱷᱟᱹᱛᱤᱨ ᱜᱮ ᱠᱟᱹᱴᱤᱡ ᱢᱟᱱᱮ ᱜᱚᱞᱢᱟᱞ ᱱᱟ ᱾ ᱦᱮᱸ ᱛᱟᱦᱚᱞᱮ ᱡᱮ ᱮᱠᱟᱞᱜᱮ ᱵᱟᱝᱠᱚ ᱧᱟᱢ ᱟᱠᱟᱫᱟ ᱱᱚᱝᱠᱟ ᱫᱚ ᱵᱟᱝ ᱡᱷᱚᱛᱚ ᱜᱮ ᱡᱚᱢ ᱠᱟᱛᱮ ᱜᱮᱠᱚ ᱪᱟᱞᱟᱣ ᱟᱠᱟᱱᱟ ᱾ ᱦᱩᱸ ᱾
ᱦᱮᱸ ᱟᱫᱚ ᱪᱤᱠᱟᱹᱭᱟᱵᱱ ᱪᱤᱭᱟ ᱫᱟᱜ ᱦᱚᱸᱠᱳᱱᱚ ᱟᱴᱠ ᱡᱤᱱᱤᱥ ᱛᱚ ᱵᱟᱝ ᱠᱟᱱᱟ ᱚᱥᱚᱢᱚᱭ ᱨᱮ ᱦᱮᱡ ᱞᱮᱱᱠᱷᱟᱱᱡ ᱫᱚ ᱾ ᱦᱳᱭᱛᱚ ᱦᱩᱭ ᱫᱚ ᱦᱩᱭᱩᱜᱼᱟ ᱡᱚᱛᱚ ᱦᱚᱲᱜᱮ ᱠᱟᱹᱴᱤᱡ ᱫᱮᱨᱤᱜᱼᱟ ᱾
ᱦᱮᱸ ᱾
ᱟᱫᱚ ᱚᱱᱠᱟ ᱫᱚ ᱞᱟ ᱞᱟᱹᱴᱩ ᱧᱚᱜ ᱥᱮ ᱫᱟᱜ ᱾ ᱩᱢᱩᱞ ᱛᱩᱜ ᱠᱟᱛᱮᱜ ᱫᱚ ᱚᱱᱠᱟ ᱛᱚ ᱵᱟᱵᱚᱱ ᱤᱭᱟᱹᱵᱷᱟᱰᱚᱱᱟᱣ ᱠᱟᱫᱟ ᱪᱤᱱᱟᱹ ᱵᱷᱟᱱᱟ ᱡ ᱵᱟᱠᱷᱟ ᱫᱚ ᱾ ᱞᱟᱹᱴᱩ ᱧᱚᱜ ᱮᱥᱮᱫ ᱠᱚ ᱠᱟᱛᱮᱮᱫ ᱯᱮᱱᱰᱮᱞ ᱞᱟᱜᱟ ᱵᱮᱱ ᱡᱩᱛ᱾ ᱛᱩ ᱠᱮᱫᱟ ᱚᱱᱟ ᱵᱷᱤᱛᱤᱨ ᱵᱚᱱ ᱠᱷᱟᱣᱟᱣ ᱠᱚᱣᱟ ᱛᱟᱦᱞᱮ ᱱᱚᱰᱮ ᱦᱚᱸ ᱾ ᱚᱱᱠᱟ ᱛᱚ ᱵᱟᱝ ᱦᱩᱭ ᱠᱟᱱᱟ ᱜᱮᱭᱟ ᱮᱢᱱᱤ ᱯᱷᱟᱠᱟ ᱨᱮ ᱜᱮ ᱠᱷᱟᱣᱟ ᱠᱟ ᱠᱚᱣᱟ ᱾
ᱚ
ᱚ ᱛᱟᱦᱚᱞᱮ ᱜᱚᱝᱠᱮ ᱤᱭᱟᱹ ᱪᱟᱨᱟ ᱠᱚᱢᱟ ᱛᱤᱱᱟᱹᱜ ᱜᱟᱱ ᱞᱟᱹᱴᱷᱩᱭᱮᱱᱟ
ᱚᱱᱟ ᱦᱟᱨᱟ ᱟᱠᱟᱱ ᱜᱮᱭᱟ ᱱᱤᱛᱚᱜ ᱫᱚ ᱢᱚᱴᱟ ᱢᱩᱴᱤ ᱥᱟᱵ ᱠᱟᱜ ᱵᱤᱱ ᱛᱤᱱ ᱟᱜᱩᱞ ᱞᱮᱠᱟ᱾ ᱱᱚᱣᱟ ᱢᱚᱱᱮ ᱥᱟᱵ ᱠᱟᱜ ᱵᱮᱱ ᱟᱥᱟᱨ ᱨᱮᱭᱟᱜ ᱪᱟᱵᱟᱜ ᱠᱚᱛᱮ ᱫᱚ ᱦᱟᱸᱜ ᱾
ᱨᱚᱦ ᱨᱚᱦᱚᱭ ᱜᱟᱱᱚᱜᱼᱟ ᱵᱟᱝ ᱟᱨ ᱛᱟᱦᱚᱞᱮ ᱢᱟᱱᱮ ᱡᱷᱚᱛᱚ ᱜᱮ ᱜᱤᱲᱤ? ᱥᱮᱭ ᱢᱟᱱᱮ ᱯᱩᱨᱟᱣ ᱠᱟᱫᱟ ᱯᱮ ᱚ ᱚ ᱾
ᱦᱚᱸᱜᱼᱚᱭ ᱡᱚᱛᱚᱜᱮ ᱮᱢᱚᱱ ᱠᱟᱱᱟ ᱵᱟᱹᱫᱽ ᱨᱮᱭᱟᱜ ᱦᱚᱸ ᱮᱢᱚᱱ ᱠᱟᱱᱟ ᱵᱟᱹᱭᱦᱟᱹᱲ ᱨᱮᱭᱟᱜ ᱦᱚᱸ ᱟᱞᱮ ᱱᱚᱝ ᱱᱚᱛᱮ ᱦᱚᱸᱛᱚ ᱚᱱᱠᱟᱜ ᱜᱮ ᱜᱤᱰᱤ ᱨᱮᱭᱟᱜ ᱚᱯᱥᱚᱨ ᱵᱟᱭ ᱮᱢ ᱟᱠᱟᱱᱟ ᱟᱫᱚ ᱚᱱᱟ ᱞᱟᱦᱟ ᱟ ᱚᱱᱟ ᱨᱮᱱᱟᱜ ᱟᱸᱵᱟᱵᱩᱛᱤ ᱾ ᱯᱚᱨᱚᱵᱽ ᱡᱟᱦᱟᱸ ᱟᱵᱟ ᱟᱢᱵᱟᱵᱚᱛᱤ ᱯᱚᱨᱚᱵᱽ ᱞᱟᱦᱟ ᱫᱤᱱᱮ ᱜᱤᱰᱤ ᱦᱩᱭ ᱠᱟᱱᱟ ᱚᱱᱟᱜᱮ ᱵᱟᱹᱭᱦᱟᱹᱲ ᱠᱚ ᱵᱟᱹᱫᱽ ᱠᱚ ᱢᱤᱫ ᱫᱷᱟᱣ ᱛᱮ ᱜᱤᱫᱤ ᱦᱩᱭ ᱟᱠᱟᱱᱟ ᱟᱫᱚ ᱾ ᱟᱫᱚ ᱞᱮ ᱢᱮᱱ ᱮᱫᱟ ᱟᱨᱚ ᱥᱚᱢᱚᱭ ᱵᱟᱝ ᱧᱟᱢ ᱞᱮᱱᱠᱷᱟᱱ ᱵᱮᱡ ᱟᱨᱚ ᱵᱟᱝ ᱜᱚᱜᱼᱟ ᱾ ᱫᱤᱱᱟᱹᱜ ᱵᱟᱝ ᱧᱟᱢᱚᱜᱼᱟ᱾
ᱦᱮᱸ ᱢᱟᱱᱮ ᱜᱚᱝᱠᱮ ᱡᱮᱢᱚᱱ ᱫᱤᱱ ᱠᱟᱞᱚᱢ ᱫᱚ ᱫᱚᱢᱮ ᱜᱮ ᱫᱟᱜ ᱡᱟᱹᱲᱤ ᱠᱷᱟᱹᱛᱤᱨ ᱟᱹᱰᱤ ᱦᱚᱲ ᱜᱮ ᱢᱟᱱᱮ ᱜᱤᱲᱤ ᱛᱮ ᱥᱚᱢᱚᱭ ᱫᱚ ᱵᱟᱸᱻᱟ ᱢᱟᱱᱮ ᱟᱹᱰᱤ ᱦᱚᱲ ᱵᱚᱞᱛᱮ ᱢᱟᱱᱮ ᱯᱟᱨᱟᱭ ᱦᱚᱲ ᱜᱮ ᱵᱟᱝ ᱠᱚ ᱜᱤᱲᱤ ᱫᱟᱲᱮ ᱠᱟᱣᱫᱟ ᱦᱮᱸ ᱟᱪᱷᱟᱲᱟ ᱪᱷᱟᱲᱟ ᱩᱯᱟᱹᱭ ᱵᱟᱹᱱᱩᱜᱼᱟ᱾
ᱦᱮᱸ ᱪᱟᱞᱟᱣ ᱥᱮᱨᱢᱟ ᱫᱚ ᱟᱪᱷᱟᱲᱟ ᱜᱮ ᱦᱩᱭ ᱠᱟᱱᱟ ᱛᱚ ᱜᱚᱴᱟ ᱜᱮ ᱟᱪᱷᱟᱲᱟ ᱜᱮ ᱦᱩᱭ ᱠᱟᱱᱟ᱾
ᱦᱩ
ᱟᱪᱷᱟᱲᱟ ᱛᱚᱞᱟ ᱛᱮ ᱜᱮ ᱠᱟᱹᱢᱤ ᱦᱩᱭ-ᱱᱟ ᱨᱚᱦᱚᱭ ᱵᱟᱲᱟ ᱦᱩᱭ-ᱱᱟ᱾
ᱦᱩᱸ ᱦᱩᱸ
ᱟᱫᱚ ᱚᱱᱠᱟ ᱜᱮ ᱞᱟᱜᱟᱜᱼᱟ ᱡᱮᱢᱚᱱ ᱥᱳᱢᱚᱭ ᱵᱮᱱ ᱧᱟᱢ ᱞᱮᱠᱷᱟᱱ ᱠᱚᱨᱟᱨ ᱛᱚ ᱟᱨ ᱵᱟᱱᱩᱜ-ᱟ᱾
ᱦᱮᱸ ᱜᱚᱝᱠᱮ ᱛᱟᱦᱞᱮ ᱤᱭᱟᱹ ᱦᱳᱲᱳ ᱪᱟᱹᱥ ᱵᱟ ᱫᱮ ᱟᱨ ᱳᱱᱳ ᱠᱤ ᱪᱷᱩ ᱪᱟᱹᱥ ᱦᱳᱭᱳᱜ ᱜᱮᱭᱟ?
ᱦᱮᱸ ᱦᱳᱭᱳᱜ ᱜᱮᱭᱟ ᱱᱚᱣᱟ ᱠᱚ ᱱᱤᱛᱳᱜ ᱫᱚ ᱡᱮ ᱢᱚᱱ ᱮᱢᱱᱤ ᱟᱵᱚ ᱚᱲᱟᱜ ᱠᱚᱛᱮ ᱡᱮᱢᱚᱱ ᱡᱚᱱᱰᱨᱟ ᱠᱚ ᱤᱭᱟᱹ ᱠᱚ ᱡᱚᱱᱰᱨᱟ ᱠᱚ ᱢᱩᱞᱟᱹ ᱠᱚ᱾ ᱛᱟᱨ ᱯᱚᱨᱮ ᱟᱨ ᱦᱚᱸ ᱨᱟᱦᱮᱲ ᱠᱚ ᱦᱮᱱᱟᱜ ᱜᱮᱭᱟ᱾ ᱚᱱᱟ ᱠᱚ ᱮᱨ ᱵᱟᱲᱟ ᱦᱳᱭᱳᱜᱼᱟ, ᱜᱚᱰᱟ ᱠᱚ ᱨᱮᱡᱽ
ᱚ
ᱛᱟᱯᱚᱨᱮ ᱟᱫᱚ ᱱᱤᱛᱚᱜ ᱫᱚ ᱚᱱᱟ ᱠᱟᱨᱮ ᱠᱷᱮᱛ ᱨᱮ ᱛᱚ ᱱᱤᱛᱚᱜ ᱫᱚ ᱨᱚᱦᱚᱭ ᱛᱚ ᱵᱟᱝ ᱜᱟᱱᱚᱜ-ᱟ ᱱᱤᱛ ᱫᱚ ᱨᱚᱦᱚᱭ ᱦᱳᱭᱳᱜᱼᱟ ᱪᱟᱹᱥ ᱦᱳᱭᱳᱜᱼᱟ᱾ ᱠᱷᱮᱛ ᱨᱮᱱᱟᱜ ᱫᱚ ᱡᱚᱸᱱᱲᱟ ᱠᱚ ᱨᱚᱦᱚᱭ ᱵᱟᱲᱟ ᱦᱩᱭ ᱞᱮᱱᱟ ᱞᱟᱦᱟ ᱛᱮ ᱟᱫᱚ ᱚᱱᱟ ᱠᱚ ᱫᱚ ᱨᱟᱠᱟᱵ ᱦᱩᱭ ᱠᱟᱱᱟ᱾
ᱦᱮᱸ ᱚ ᱢᱟᱱᱮ ᱜᱚᱝᱠᱮ ᱟᱠᱷᱨᱤᱧ ᱞᱮᱫ ᱞᱮᱠᱟ ᱥᱮ ᱚᱲᱟᱜ ᱡᱚᱢ ᱞᱮᱠᱟᱜ ᱜᱮ ᱚᱱᱠᱟ ᱤᱭᱟᱹ?
ᱟᱫᱚ ᱟᱠᱷᱨᱤᱧ ᱫᱚ ᱟᱠᱷᱨᱤᱧ ᱡᱚᱸᱱᱰᱨᱟ ᱫᱚ ᱱᱤᱛᱚᱜ ᱡᱟᱦᱟᱸ ᱨᱟᱠᱟᱵ ᱟᱠᱟᱱᱟ ᱚᱱᱟ ᱫᱚ ᱞᱮ ᱟᱠᱷᱨᱤᱧ ᱟᱠᱟᱫᱟ᱾
ᱚ
ᱟᱨ ᱱᱤᱛᱚᱜ ᱡᱟᱦᱟᱸ ᱦᱩᱭᱩᱜ ᱠᱟᱱᱟ ᱟᱠᱷᱨᱤᱧ ᱫᱚ ᱟᱠᱷᱨᱤᱧ ᱜᱮ ᱟᱫᱚ ᱛᱤᱱᱟᱹᱜ ᱵᱤᱱ ᱡᱚᱢᱟ ᱚᱲᱟᱜ ᱨᱮ᱾
ᱦᱮᱸ ᱦᱮᱸ ᱥᱮ ᱛᱚ ᱵᱚᱴᱷᱮ
ᱦᱮᱸ ᱟᱫᱚ ᱞᱟᱦᱟ ᱞᱮᱠᱟ ᱛᱚ ᱱᱤᱛᱚᱜ ᱫᱚ ᱚᱲᱟᱜ ᱨᱮ ᱫᱚ ᱟᱱᱮ ᱤᱭᱟᱹ ᱜᱟᱜ ᱠᱟᱛᱮ ᱫᱚ ᱵᱟ ᱠᱚ ᱫᱚᱦᱚ ᱠᱟᱜ᱾ ᱫᱟᱜ ᱢᱟᱹᱲᱤ ᱦᱩᱭᱩᱜᱼᱟ ᱡᱚᱱᱰᱨᱟ ᱫᱟᱜ ᱢᱟᱹᱲᱤ ᱥᱮ ᱜᱩᱦᱩᱢ ᱫᱟᱜ ᱢᱟᱹᱲᱤ ᱱᱤᱛᱚᱜ ᱫᱚ ᱡᱚᱸᱱᱰᱨᱟ ᱫᱟᱜ ᱢᱟᱹᱲᱤ ᱜᱚᱢ ᱫᱟᱜ ᱢᱟᱹᱲᱤ ᱠᱚ ᱫᱚ᱾
ᱦᱩᱸ ᱦᱩᱸ ᱦᱩᱸ ᱟ ᱜᱚᱝᱠᱮ ᱱᱤᱛᱚᱜ ᱫᱚ ᱩᱱᱟᱹᱜ ᱫᱚ ᱟᱫᱚ ᱵᱟᱝ ᱠᱚ ᱡᱚᱢ ᱮᱫᱟ ᱾
ᱦᱮᱸ ᱵᱟᱠᱷᱟᱡ ᱛᱚ ᱧᱮᱞ ᱟᱵᱮᱱ ᱞᱟᱦᱟ ᱛᱮᱫᱚ ᱡᱚᱛᱚ ᱚᱲᱟᱜ ᱨᱮᱜᱮ ᱡᱚᱸᱱᱨᱟ ᱫᱚ ᱟᱸᱠᱟ ᱠᱟᱛᱮᱫ ᱧᱮᱞ ᱟᱸᱠᱟ ᱜ ᱛᱟᱦᱮᱱ ᱠᱟᱱᱟ ᱛᱟᱦᱮᱸᱱ ᱠᱟᱱ ᱜᱮᱭᱟ ᱠᱚ ᱱᱤᱛᱳᱜ ᱫᱚ ᱵᱟ ᱠᱚ ᱫᱚᱦᱚᱭ ᱮᱫᱟ᱾ ᱟᱠᱷᱨᱤᱧ ᱵᱟᱲᱟ ᱠᱟᱜ ᱜᱮ ᱦᱩᱭᱩᱜᱼᱟ᱾
ᱦᱩᱸ
ᱡᱟᱦᱟᱸ ᱛᱤᱱᱟᱹᱜ ᱚᱲᱟᱜ ᱨᱮ ᱡᱚᱢ ᱞᱮᱠᱟ ᱦᱩᱭᱱᱟ ᱛᱟᱯᱚ ᱨᱮ ᱟᱠᱷᱨᱤᱧ ᱜᱮ᱾
ᱛᱟᱦᱞᱮ ᱜᱚᱝᱠᱮ ᱟᱵᱟ ᱵᱩᱛᱤ ᱫᱚ ᱪᱮᱫ ᱞᱮᱠᱟ ᱯᱮ ᱢᱟᱱᱟᱣ ᱞᱮᱫᱟ᱾
ᱟᱵᱟᱵᱩᱛᱤ ᱢᱟᱱᱟᱣ ᱜᱮ ᱵᱷᱟᱞᱮ ᱜᱮ ᱟᱞᱮ ᱱᱚᱛᱮ ᱫᱚ ᱟᱵᱟᱵᱩᱛᱤ ᱫᱚ ᱟᱞᱮ ᱴᱷᱮᱡ ᱫᱚ ᱢᱮᱱ ᱞᱮᱠᱷᱟᱡ ᱫᱚ ᱟᱵᱟᱵᱟᱹᱛᱤ ᱫᱚ ᱞᱟᱹᱴᱩ ᱯᱚᱨᱚᱵᱽ ᱟᱨᱴᱤ᱾ ᱜᱮ
ᱚ
ᱟᱞᱮ ᱴᱷᱮᱫ ᱫᱚ ᱟᱵᱟᱵᱚᱛᱤ ᱨᱮ ᱫᱚ ᱡᱮᱢᱚᱱ ᱤᱭᱟᱹ ᱠᱚ ᱞᱟᱜᱟᱜᱼᱟ ᱫᱟᱲᱮ ᱠᱚ ᱟᱨ ᱠᱤ ᱢᱮᱨᱚᱢ ᱢᱮᱨᱚᱢ ᱞᱟᱜᱟᱜᱼᱟ, ᱤᱭᱟᱹ ᱯᱩᱲ ᱢᱮᱨᱚᱢ ᱢᱤᱫ ᱴᱮᱡ ᱞᱟᱜᱟᱜᱼᱟᱭ ᱦᱮᱸ ᱦᱮᱸ ᱯᱩᱲ ᱢᱮᱨᱚᱢ ᱞᱟᱜᱟᱜᱼᱟ, ᱛᱟᱨᱯᱚᱨ ᱯᱚᱨᱮ ᱟᱨ ᱚ ᱦᱮᱸᱫᱮ ᱢᱮᱨᱚᱢ ᱞᱟᱜᱟᱜᱼᱟ, ᱦᱮᱸᱫᱮ ᱯᱟᱴᱷᱟ ᱟᱨ ᱠᱤ ᱯᱩᱲ ᱯᱟᱴᱷᱟ, ᱦᱮᱸᱫᱮ ᱯᱟᱴᱷᱟ ᱜᱩᱞᱤ ᱯᱟᱹᱴᱷᱤ ᱞᱟᱜᱟᱜᱼᱟ ᱛᱟᱯᱚ ᱨᱮ ᱵᱷᱮᱲᱟ ᱞᱟᱜᱟᱜᱼᱟ᱾
ᱚ
ᱵᱷᱮᱲᱟ ᱯᱚᱨᱮ ᱦᱮᱱᱟᱭ-ᱟ ᱟᱨ ᱚ ᱥᱩᱠᱨᱤ ᱞᱟᱜᱟᱜᱼᱟ᱾
ᱚ
ᱟᱨ ᱥᱤᱢ ᱢᱮᱱᱟᱜ ᱠᱚᱣᱟ ᱥᱟᱛ ᱟᱴᱤ
ᱚ ᱚ
ᱛᱟᱦᱞᱮ ᱩᱱᱠᱩ ᱠᱚᱜᱮ ᱟᱨᱠᱤ ᱡᱟᱦᱮᱨ ᱨᱮ ᱯᱩᱡᱟᱹ ᱵᱟᱲᱟ ᱦᱩᱭ ᱮᱱᱟ
ᱚ
ᱩᱸ ᱯᱩᱡᱟᱹ ᱵᱟᱲᱟ ᱠᱟᱛᱮᱫ ᱚᱱᱟ ᱠᱚᱜᱮ ᱟᱨᱠᱤ ᱟ ᱟᱞᱮ ᱫᱚ ᱪᱚᱨ ᱨᱮ ᱢᱤᱫ ᱫᱷᱟᱣ ᱜᱮᱞᱮ ᱮᱢᱟ ᱵᱟᱦᱟ ᱨᱮᱥᱮ ᱤᱭᱟᱹ ᱨᱮᱫᱚ ᱥᱚᱨᱚᱲᱚᱠ ᱵᱟᱞᱮ ᱮᱢᱟ ᱦᱮᱸ ᱥᱚᱨᱚᱜ ᱵᱟᱦᱟ ᱠᱚᱨᱮ ᱥᱚᱨᱦᱟᱭ ᱠᱚᱨᱮ ᱵᱟᱞᱮ ᱮᱢᱟᱱᱟ ᱟᱨ
ᱚ
ᱱᱚᱣᱟ ᱟᱢ ᱵᱟᱵᱚᱛᱤ ᱨᱮᱜᱮ
ᱚ ᱜᱚᱝᱠᱮ ᱟᱞᱮ ᱴᱷᱮᱱ ᱫᱚ ᱚᱱᱟ ᱛᱚ ᱡᱟᱦᱟᱸ ᱵᱤᱱ ᱞᱟᱹᱭ ᱠᱮᱫᱟ ᱥᱮ ᱚᱱᱟ ᱫᱚ ᱚᱱᱠᱟᱱᱟᱜ ᱤᱫᱤ ᱠᱟᱛᱮᱫ ᱫᱚ ᱟᱞᱮ ᱫᱚ ᱦᱟᱱᱮ ᱢᱟᱜ ᱢᱚᱬᱮ ᱨᱮᱞᱮ ᱮᱢᱟ ᱦᱮᱸ ᱢᱟᱜ ᱢᱚᱬᱮ ᱢᱟᱱᱮ ᱵᱟᱦᱟ ᱢᱟᱜᱢᱚᱬᱮ ᱡᱟᱦᱟᱸ ᱠᱚ ᱢᱮᱛᱟᱜ ᱠᱟᱱᱟ ᱢᱟᱜ ᱢᱚᱬᱮ ᱚᱱᱟ ᱨᱮᱞᱮ ᱮᱢᱟ ᱚᱱᱠᱟ ᱚᱱᱮ ᱡᱮ ᱜᱩᱞᱤ ᱯᱟᱴᱷᱟ ᱜᱩᱞᱤ ᱯᱟᱹᱴᱷᱤ ᱠᱚ ᱦᱮᱸ ᱛᱟᱯᱚᱨᱮ ᱩᱱᱠᱩ ᱫᱟᱲᱮ ᱠᱚ ᱡᱟᱦᱟᱸ ᱠᱚᱵᱤᱱ ᱞᱟᱹᱭ ᱠᱮᱫᱟ
ᱦᱮᱸ
ᱚᱱᱟ ᱫᱚ ᱟᱞᱮ ᱫᱚ ᱢᱟᱜ ᱢᱚᱬᱮ ᱨᱮᱞᱮ ᱤᱭᱟᱹᱭᱟ ᱯᱩᱡᱟᱹ ᱯᱟᱥᱟ ᱚᱱᱠᱟᱞᱮ ᱡᱟᱦᱟᱸ ᱨᱮᱜᱮ ᱮᱢᱟ
ᱦᱮᱸ ᱟᱫᱚ ᱟᱞᱮᱫᱚ ᱢᱟᱜᱢᱚᱬᱮ ᱫᱚ ᱢᱟᱜ ᱢᱚᱬᱮ ᱢᱮᱱ ᱞᱮᱠᱟᱛᱮᱫᱚ ᱟᱞᱮᱫᱚ ᱱᱚᱛᱮ ᱫᱚ ᱢᱟᱜ ᱢᱚᱬᱮ ᱫᱚ ᱟᱞᱟᱫᱟ ᱞᱮ ᱢᱟᱜ ᱢᱚᱬᱮᱜᱼᱟ ᱵᱚᱞᱛᱮ ᱟᱵᱮᱱᱟᱜ ᱡᱩᱫᱤ ᱜᱷᱟᱨᱚᱸᱡᱽ ᱨᱮ ᱥᱮ ᱟᱯᱮᱭᱟᱜ ᱵᱟᱠᱷᱳᱞ ᱢᱮᱴᱮᱡ
ᱦᱮᱸ ᱦᱮᱸᱮᱸ
ᱵᱟ. ᱠᱩ ᱨᱮ ᱯᱮᱭᱟ ᱯᱩᱱᱭᱟᱹ ᱚᱲᱟᱜ ᱛᱟᱦᱮᱱ ᱜᱮᱭᱟ ᱥᱮ ᱡᱟᱦᱟᱸ ᱛᱤᱱᱟᱹᱜ ᱜᱮ ᱟᱨᱠᱤ ᱵᱟᱠᱷᱳᱞ ᱫᱤᱱ ᱡᱟᱦᱟᱸ ᱛᱤᱱ ᱞᱟᱹᱴᱩ ᱵᱟᱠᱷᱳᱞ ᱜᱮ ᱛᱟᱦᱮᱸ ᱦᱚᱪᱚᱜ ᱡᱮᱢᱚᱱ ᱯᱮ ᱥᱮᱨᱢᱟ ᱯᱩᱱ ᱥᱮ ᱯᱮ ᱥᱮᱨᱢᱟ ᱵᱟᱝᱠᱷᱟᱡ ᱢᱚᱬᱮ ᱥᱮᱨᱢᱟ ᱦᱩᱭ ᱮᱱᱟ ᱡᱮ ᱛᱟᱦᱚᱞᱮ ᱦᱮᱸ ᱢᱟ ᱛᱟᱦᱚᱞᱮ ᱯᱩᱱ ᱯᱮ ᱥᱮᱨᱢᱟ ᱢᱚᱬᱮ ᱥᱮᱨᱢᱟ ᱦᱩᱭ ᱮᱱᱟ ᱟᱫᱚ ᱱᱮᱥ ᱫᱚ ᱛᱟᱦᱚᱞᱮ ᱵᱚᱱ ᱢᱟᱜ ᱢᱚᱬᱮᱜ-ᱟ
ᱢᱟᱜ ᱢᱚᱬᱮ ᱦᱟᱸ
ᱦᱮᱸ ᱟᱫᱚ ᱚᱱᱠᱟ ᱜᱮ ᱢᱤᱫᱴᱮᱫ ᱯᱮᱭᱟ ᱯᱩᱱᱭᱟ ᱚᱲᱟᱜ ᱛᱮ ᱟᱨᱠᱤ ᱡᱟᱦᱟᱸ ᱵᱟᱠᱷᱳ ᱛᱟᱦᱮᱱᱟ ᱚᱱᱟ ᱵᱟᱠᱷᱳ ᱛᱮᱜᱮ ᱠᱚ ᱢᱟᱜ ᱢᱚᱬᱮᱜᱼᱟ ᱟᱫᱚ ᱝᱠᱟ ᱫᱚ ᱵᱟᱝᱜᱮ ᱜᱚᱴᱟ ᱟ. ᱛᱩ ᱛᱮᱞᱮ ᱢᱟᱜ ᱢᱚᱬᱮᱼᱟ
ᱚ ᱚᱱᱠᱟ ᱫᱚ ᱵᱟᱝ ᱚ ᱦᱮᱸ ᱛᱚ ᱟᱹᱰᱤ ᱢᱚᱸᱡᱽ ᱦᱮᱸ ᱚ ᱛᱟᱦᱮ ᱜᱚᱝᱠᱮ ᱟᱯᱮ ᱛᱤᱱᱟᱹᱜ ᱜᱟᱱ ᱢᱮᱱᱟᱜ ᱯᱮᱭᱟ ᱟᱯᱮ ᱤᱭᱟᱹ ᱢᱟᱱᱮ ᱟᱛᱩᱨ ᱨᱮ ᱢᱟᱱᱮ ᱵᱚᱥᱚᱛᱤ ᱜᱟᱱ ᱛᱤᱱᱟᱹᱜ ᱜᱟᱱ ᱢᱮᱱᱟᱜ ᱯᱮᱭᱟ
ᱦᱮᱱᱟᱜ ᱞᱮᱜᱮᱭᱟ ᱢᱳᱴᱟᱢᱩᱴᱤ ᱯᱚᱧᱪᱟᱥ ᱜᱚᱲ ᱞᱮᱠᱟ ᱟᱞᱮᱴᱟᱜ ᱯᱟᱲᱟ ᱨᱮᱫᱚ
ᱚ ᱛᱟᱦᱚᱞᱮ ᱜᱚᱝᱠᱮ ᱱᱚᱝᱠᱟ ᱯᱚᱨᱚᱵᱽ ᱫᱚ ᱚᱠᱟᱴᱟᱜ ᱯᱚᱨᱚᱵᱽ ᱨᱮ ᱢᱟᱱᱮ ᱟᱹᱰᱤ ᱡᱟᱠ ᱧᱚᱜ ᱵᱩᱡᱷᱟᱹᱜᱼᱟ ᱠᱤ ᱡᱟᱠ ᱧᱚᱜ ᱦᱩᱭᱩᱜᱼᱟ ᱚᱱᱠᱟ
ᱟᱞᱮ ᱫᱚ ᱯᱚᱨᱚᱵᱽ ᱫᱚ ᱡᱚᱛᱚ ᱯᱚᱨᱚᱵᱽ ᱨᱮᱜᱮ ᱡᱟᱝ ᱜᱮᱞᱮ ᱢᱟᱱᱟᱣᱟ ᱵᱟᱦᱟ ᱦᱚᱸ ᱵᱟᱦᱟ ᱨᱮᱦᱚᱸ ᱞᱮ ᱢᱟᱱᱟᱣ ᱜᱮᱭᱟ ᱵᱟᱦᱟ ᱨᱮᱞᱮ ᱡᱚᱛᱚ ᱦᱚᱲ ᱠᱚ ᱪᱟᱞᱟᱜ ᱟᱞᱮ ᱟᱭᱳ ᱛᱟᱠᱚ ᱠᱚ ᱪᱟᱞᱟᱜ ᱛᱟᱞᱮᱭᱟ ᱢᱟᱹᱭ ᱛᱟᱠᱚ ᱪᱟᱞᱟᱜ ᱛᱟᱞᱮᱭᱟ ᱡᱚᱛᱚ ᱦᱚᱲ ᱠᱚ ᱮᱱᱮᱡ ᱟᱠᱚ ᱠᱚᱲᱟ ᱜᱤᱫᱟᱹᱨ ᱠᱚᱦᱚᱸ ᱫᱚᱱᱟ
ᱦᱩᱸ ᱦᱩᱸ ᱦᱩᱸ ᱦᱩᱸ ᱦᱸ
ᱵᱟᱨ ᱨᱮ ᱠᱚ ᱫᱚᱱᱟ ᱛᱟᱨᱯᱚᱨᱮ ᱟᱹᱛᱩ ᱨᱮᱦᱚᱸᱞᱮ ᱮᱱᱮᱡᱟ
ᱚ
ᱥᱚᱨᱚᱨᱟᱭ ᱨᱮᱦᱚᱸ ᱥᱚᱨᱦᱟᱭ ᱨᱮᱦᱚᱸ ᱰᱟᱝᱨᱤ ᱠᱚ ᱠᱷᱩᱱᱴᱟᱹᱣ ᱵᱟᱲᱟ ᱦᱩᱭᱩᱜᱼᱟ
ᱦᱩᱸ ᱦᱩᱸ ᱦᱩᱸ
ᱰᱟᱝᱨᱤ ᱠᱷᱩᱱᱴᱟᱹᱣ ᱠᱟᱛᱮᱜ ᱟᱨᱚ ᱥᱟᱨ- ᱥᱟᱨᱟᱣᱧ ᱤᱭᱟᱹ ᱧᱤᱫᱟᱹ ᱫᱚ ᱵᱟᱝ ᱥᱟᱨᱟ ᱧᱤᱫᱟᱹ ᱫᱚ ᱵᱟᱝ ᱦᱚᱸ ᱵᱟᱨᱚᱴᱟ ᱴᱟᱜ ᱴᱟ ᱫᱷᱟ. ᱨᱤᱜ ᱥᱮᱱ ᱠᱟᱛᱮ ᱜᱮ ᱮᱱᱮᱡ ᱜᱮ ᱦᱩᱭᱩᱜᱼᱟ ᱟᱫᱚ ᱟᱞᱮ ᱱᱚᱰᱮ ᱫᱚ ᱤᱭᱟᱹ ᱛᱩᱢᱫᱟᱹᱜ ᱴᱟᱢᱟᱠ ᱟᱛᱮᱫ ᱜᱮ ᱟᱨᱠᱤ ᱚᱝᱠᱟ ᱫᱚ ᱵᱟᱝ ᱜᱮ ᱡᱮ ᱢᱟᱭ ᱵᱚᱠᱥᱚ ᱟᱛᱮᱫ ᱞᱮ ᱮᱱᱮᱡᱟ ᱚᱝᱠᱟ ᱫᱚ ᱵᱟᱝ, ᱦᱮᱸ ᱟᱨ ᱛᱟᱯᱚᱨ ᱵᱟᱦᱟ ᱫᱟᱜ ᱠᱚᱨᱮᱜ ᱦᱚᱸ ᱟᱞᱮ ᱫᱚ ᱱᱚᱛᱮ ᱫᱚ ᱵᱟᱦᱟ ᱫᱟᱜ ᱡᱮᱢᱚᱱ ᱠᱚ ᱫᱩᱞᱟ ᱦᱳᱞᱤ ᱠᱚᱠᱚ ᱚᱡᱚᱜ ᱟᱠᱣᱟ ᱦᱳᱞᱤ ᱚᱡᱚᱜ ᱛᱚ ᱵᱟᱝ ᱜᱟᱱᱚᱜᱼᱟ ᱥᱮᱛᱟᱜ
ᱵᱟᱝ ᱜᱟᱱᱚᱜᱼᱟ ᱠᱤᱱᱛᱩ ᱚᱱᱟ ᱫᱚ ᱵᱟᱝ ᱜᱟᱱᱚᱜᱼᱟ ᱡᱮᱦᱮᱛᱩ ᱟᱵᱚᱣᱟᱜ ᱤᱭᱟᱹ ᱥᱮᱣᱨᱟ ᱤᱭᱟᱹᱨᱮ ᱵᱟᱹᱱᱩᱜᱼᱟ ᱛᱟᱦᱞᱮ ᱚᱱᱟ ᱫᱚ ᱵᱷᱩᱞᱤ ᱚᱡᱚᱜ ᱫᱚ ᱵᱟᱝ ᱴᱷᱤᱠᱟ ᱦᱮᱸ ᱵᱟᱦᱟ ᱯᱚᱨᱚᱵᱽ ᱨᱮᱫᱚ ᱫᱟᱜ ᱫᱩᱞ ᱦᱮᱸ ᱵᱟᱥᱠᱮ ᱦᱤᱞᱳᱜ ᱡᱮ ᱦᱤᱞᱳᱜ ᱦᱮᱸ
ᱦᱩᱸ ᱦᱩᱸ
ᱦᱩᱸ
ᱛᱟᱦᱞᱮ ᱟᱯᱮ ᱚᱱᱛᱮ ᱛᱟᱦᱞᱮ ᱪᱮᱫ ᱞᱮᱠᱟ
ᱦᱮᱸ ᱛᱟᱦᱞᱮ ᱜᱚᱝᱠᱮ ᱟᱞᱮ ᱥᱮᱫ ᱦᱚᱸ ᱡᱮᱢᱚᱱ ᱵᱮᱱ ᱞᱟᱹᱭ ᱠᱮᱫᱟ ᱟᱞᱮ ᱥᱮᱫ ᱫᱚ ᱚᱱᱟ ᱡᱮᱢᱚᱱ ᱵᱟ ᱦᱟᱨ ᱵᱟᱦᱟ ᱛᱚ ᱟᱞᱮᱫᱚ ᱢᱟᱱᱮ ᱡᱮ ᱦᱤᱞᱳᱜ ᱱᱟᱭᱠᱮᱞ ᱞᱮ ᱤᱫᱤ ᱦᱚᱴᱚ ᱠᱟᱭᱟ ᱩᱱ ᱦᱤᱞᱳᱜ ᱫᱚ ᱦᱟᱸᱜ ᱵᱟᱞᱮ ᱟᱹᱜᱩ ᱫᱟᱲᱮᱣᱟᱭᱟ ᱟᱫᱚ ᱟᱭᱢᱟ ᱤᱭᱟᱹ ᱠᱚ ᱛᱟᱦᱮᱱ ᱜᱮᱛᱟᱞᱮ ᱟᱞᱮᱭᱟᱜ ᱠᱟᱹᱢᱤ ᱦᱚᱨᱟ ᱠᱚ ᱚᱱᱟᱮ ᱢᱟᱹᱱᱥᱤ ᱴᱟᱹᱱᱥᱤ ᱠᱚ ᱛᱟᱦᱮᱱᱟ ᱛᱚ ᱛᱟᱦᱞᱮ ᱚᱱᱟ ᱫᱚᱥᱟᱨ ᱫᱤᱱ ᱞᱮ ᱟᱹᱜᱩᱭᱮᱭᱟ ᱦᱮᱸ
ᱟᱹᱜᱩᱭᱮᱭᱟᱯᱮ
ᱮᱱᱚᱜ ᱦᱮᱸ ᱫᱚᱥᱟᱨ ᱫᱤᱱ
ᱞᱮ ᱚᱱᱠᱟᱱᱟᱜ
ᱦᱩᱸ
ᱢᱟᱱᱮ ᱛᱟᱯᱚᱨᱮᱨ ᱫᱤᱱ ᱵᱟᱥᱠᱮ ᱚᱱᱠᱟ ᱜᱮ ᱦᱩᱭᱩᱜᱼᱟ
ᱦᱩᱸ
ᱜᱚᱝᱠᱮ ᱛᱟᱦᱞᱮ
ᱦᱩᱸ
ᱚᱸᱰᱮ ᱟᱭᱢᱟ ᱦᱩᱭᱱᱟ, ᱦᱮᱸ
ᱦᱮᱸ ᱛᱚ ᱢᱟ ᱛᱟᱦᱮ ᱟᱵᱮᱱ ᱠᱚᱞ ᱫᱟᱵᱮᱱ ᱥᱮ ᱪᱮᱫ ᱵᱮᱱ ᱞᱮᱫ ᱛᱟᱦᱮᱱ